ᱠᱤ ᱠᱚ ᱨᱚᱲ ᱟᱸᱡᱚᱢᱚᱜ ᱠᱟᱱᱟ
ᱦᱮᱸ ᱜᱚᱝᱠᱮ ᱴᱷᱤᱠ-ᱴᱷᱟᱠ ᱨᱚᱲ ᱟᱸᱡᱚᱢᱚᱜ ᱠᱟᱱᱟ
ᱟᱢᱟᱜ ᱦᱚᱸ ᱟᱹᱰᱤ ᱴᱷᱟᱢ ᱴᱷᱟᱢ ᱜᱮ ᱟᱹᱰᱤ ᱱᱟᱯᱟᱭ ᱜᱮ ᱟᱸᱡᱚᱢᱚᱜ ᱠᱟᱱ ᱛᱟᱢᱟ
ᱟᱪᱪᱷᱟ ᱜᱚᱝᱠᱮ ᱟᱹᱰᱤ ᱥᱟᱨᱦᱟᱣ ᱟᱫᱚ ᱜᱚᱝᱠᱮ ᱯᱳᱭᱞᱳ ᱨᱮᱜᱮ ᱱᱟᱜ ᱟᱢ ᱴᱷᱮᱱ ᱢᱤᱫᱴᱟᱝ ᱟᱹᱰᱤ ᱱᱟᱯᱟᱭ ᱠᱩᱠᱞᱤᱧ ᱫᱚᱦᱚᱭᱮᱫᱟ ᱜᱚᱝᱠᱮ ᱛᱟᱸᱦᱚᱞᱮ ᱟᱯᱮᱥᱮᱫ ᱫᱚ, ᱵᱤᱨ ᱫᱤᱥᱚᱢ ᱥᱮ ᱱᱚᱝᱠᱟ ᱵᱩᱨᱩ ᱫᱤᱥᱚᱢ ᱠᱟᱱ ᱛᱟᱯᱮᱭᱟ ᱜᱚᱝᱠᱮ,
ᱟᱞᱮ ᱟᱞᱮ ᱚᱱᱛᱮ ᱨᱮᱱᱟᱜ ᱫᱤᱥᱚᱢ ᱫᱚ, ᱵᱤᱨ ᱫᱤᱥᱚᱢ ᱠᱟᱱᱟ ᱟᱯᱮ ᱥᱮᱫ ᱫᱚ ᱜᱚᱢᱠᱮ
ᱛᱚ ᱟᱞᱮ ᱥᱮᱫ ᱦᱚᱱᱟᱜ ᱱᱚᱝᱠᱟ, ᱟᱞᱮ ᱥᱮᱫ ᱫᱚ ᱱᱟᱦᱟᱜ ᱦᱮᱸ ᱜᱚᱢᱠᱮ ᱱᱚᱝᱠᱟᱱ ᱢᱟᱨᱟᱝ ᱢᱟᱨᱟᱝ ᱵᱩᱨᱩ ᱢᱮᱱᱟᱜᱼᱟ ᱜᱚᱝᱠᱮ, ᱟᱨ ᱱᱚᱣᱟ ᱵᱩᱨᱩ ᱠᱚᱨᱮ ᱫᱮᱡᱽ, ᱯᱷᱮᱰᱚᱜ ᱱᱟᱜ ᱜᱚᱝᱠᱮ ᱟᱹᱰᱤ ᱞᱟᱸᱜᱟ ᱜᱮ ᱱᱟᱦᱟᱜ ᱵᱩᱡᱷᱟᱹᱣ ᱜᱚᱫᱚᱜᱼᱟ᱾ ᱜᱚᱢᱠᱮ ᱪᱮᱫ ᱚᱸᱰᱮ ᱫᱚ ᱱᱟᱦᱟᱜ ᱟᱫᱚ ᱞᱟᱹᱭᱫᱟᱹᱧ ᱛᱷᱚᱲᱟ, ᱥᱟᱦᱟ ᱧᱚᱜ ᱞᱮᱱ ᱟᱫᱚ ᱱᱟᱯᱟᱭ,
ᱱᱚᱝᱠᱟᱱᱟᱜ ᱡᱟᱸᱦᱟᱱᱟᱜ ᱤᱧᱟᱹᱜ, ᱤᱧᱟᱹᱜ ᱨᱚᱲ ᱨᱮ ᱤᱧᱟᱹᱜ ᱠᱚᱞ ᱨᱮ ᱟᱸᱡᱚᱢᱚᱜ ᱠᱟᱱᱟ ᱠᱤ ᱡᱟᱸᱦᱟᱱᱟᱜ ᱱᱚᱝᱠᱟᱱᱟᱜ,
ᱦᱳᱭ ᱜᱚᱝᱠᱮ ᱪᱮᱫ ᱪᱚᱝ ᱱᱟᱦᱟᱜ ᱚᱱᱠᱟ ᱵᱟᱨᱦᱮ ᱠᱷᱚᱱ ᱦᱟᱜ, ᱟᱴᱷᱚᱜ ᱠᱟᱱᱟ ᱱᱟᱜ,
ᱟᱪᱪᱷᱟ, ᱱᱤᱛᱚᱜ ᱠᱤ ᱟᱸᱡᱚᱢᱚᱜ ᱠᱟᱱᱟ, ᱱᱤᱛᱚᱜ ᱟᱸᱡᱚᱢ ᱢᱮᱥᱮ,
ᱦᱮᱸ ᱜᱚᱝᱠᱮ ᱥᱟᱰᱮ ᱫᱚ ᱥᱟᱰᱮ ᱠᱟᱱ ᱜᱮᱭᱟ ᱡᱟᱸᱦᱟ ᱞᱮᱠᱟ, ᱚᱱᱠᱟ ᱠᱚ ᱯᱷᱟᱭ ᱯᱷᱚᱭᱮ ᱠᱟᱱ ᱛᱟᱸᱦᱮᱱᱚᱜ ᱞᱮᱠᱟ ᱥᱚᱢᱚᱭ ᱥᱚᱢᱚᱭ ᱱᱟᱦᱟᱜ ᱜᱚᱝᱠᱮ, ᱥᱟᱲᱮ ᱫᱚ ᱥᱟᱲᱮ ᱜᱚᱫᱚᱜ ᱠᱟᱱ ᱜᱮᱭᱟ,
ᱦᱳᱭ ᱦᱳᱭ ᱱᱤᱛᱚᱜ ᱫᱚ ᱡᱟᱹᱱᱤᱡ ᱠᱷᱟᱱ ᱵᱟᱭ ᱥᱟᱰᱮ ᱠᱟᱱ ᱜᱮᱭᱟ ᱱᱤᱛᱚᱜ, ᱟᱢ ᱟᱸᱡᱚᱢ ᱢᱮ ᱱᱤᱛᱚᱜ ᱫᱚ ᱡᱟᱹᱱᱤᱡ ᱠᱷᱟᱱ ᱵᱟᱭ ᱥᱟᱰᱮ ᱠᱟᱱ᱾
ᱦᱳᱭ ᱜᱚᱝᱠᱮ ᱟᱫᱚ ᱦᱮᱸ ᱱᱤᱛᱚᱜ ᱫᱚ ᱱᱟᱦᱟᱜ ᱴᱷᱤᱠ ᱠᱟᱱᱟ᱾ ᱛᱟᱸᱦᱚᱞᱮ ᱜᱚᱝᱠᱮ ᱞᱟᱹᱭᱫᱟᱹᱧ ᱟᱯᱮ ᱥᱮᱫ ᱡᱩᱫᱤ, ᱵᱤᱨ ᱫᱤᱥᱚᱢ ᱠᱟᱱ ᱠᱷᱟᱱ ᱛᱟᱸᱦᱞᱮ ᱜᱚᱝᱠᱮ ᱵᱤᱨ ᱡᱤᱭᱟᱹᱞᱤ ᱠᱚᱫᱚ, ᱚᱠᱟ ᱞᱮᱠᱟᱱ ᱡᱤᱭᱟᱹᱞᱤ ᱠᱚ ᱢᱮᱱᱟᱜ ᱠᱚᱣᱟ,
ᱵᱤᱨᱡᱤᱭᱟᱹᱞᱤ ᱫᱚ ᱞᱟᱹᱭ ᱞᱮᱠᱷᱟᱱ ᱩᱱᱠᱩ ᱛᱩᱭᱩ ᱠᱚ ᱦᱟᱰᱜᱟᱨ ᱠᱚ ᱚᱱᱟ ᱥᱟᱶᱛᱮ, ᱥᱚᱢᱚᱭ ᱥᱚᱢᱚᱭ ᱨᱮ ᱟᱹᱰᱤ ᱱᱟᱱᱟ ᱦᱩᱱᱟᱹᱨ ᱦᱟᱹᱛᱤ ᱠᱚ ᱚᱱᱟ ᱥᱟᱶᱛᱮ, ᱱᱟᱱᱟᱝ ᱪᱮᱬᱮ ᱪᱩᱯᱲᱤ ᱠᱚᱠᱚ ᱧᱮᱞ ᱧᱟᱢᱚᱜᱼᱟ ᱡᱟᱸᱦᱟ ᱞᱮᱠᱟ, ᱟᱯᱮ ᱥᱮᱫ ᱫᱚ ᱵᱤᱨ ᱵᱩᱨᱩ ᱫᱤᱥᱚᱢ ᱠᱷᱟᱱ ᱛᱟᱸᱦᱞᱮ ᱚᱱᱛᱮ ᱫᱚ, ᱪᱮᱫ ᱞᱮᱠᱟᱱ ᱡᱤᱵᱽ ᱡᱤᱭᱟᱹᱞᱤ ᱠᱚ ᱧᱮᱞ ᱧᱟᱢᱚᱜᱼᱟ
ᱮᱠᱟᱞ ᱟᱹᱰᱤ ᱥᱟᱨᱦᱟᱣ ᱱᱚᱜᱼᱚᱭ ᱱᱚᱣᱟ ᱠᱩᱠᱞᱤ ᱱᱟᱦᱟᱜ ᱫᱚᱦᱚ ᱞᱟᱹᱜᱤᱫ ᱟᱫᱚ ᱜᱚᱝᱠᱮ ᱱᱚᱣᱟ ᱠᱩᱠᱞᱤ, ᱞᱟᱹᱭ ᱨᱮᱱᱟᱜ ᱞᱟᱹᱭ ᱨᱮᱱᱟᱜ ᱤᱧ ᱨᱤᱠᱟᱹᱭᱮᱫᱟ, ᱜᱚᱢᱠᱮ ᱟᱞᱮ ᱥᱮᱫ ᱫᱚ ᱱᱟᱦᱟᱜ,
ᱦᱳᱭ
ᱯᱳᱭᱞᱳ ᱨᱮᱜᱮᱧ ᱞᱟᱹᱭ ᱞᱮᱫᱟ ᱵᱩᱨᱩ ᱫᱤᱥᱚᱢ ᱠᱟᱱᱟ ᱟᱫᱚ ᱱᱚᱣᱟ ᱵᱩᱨᱩ ᱫᱤᱥᱚᱢ ᱨᱮᱫᱚ ᱱᱟᱦᱟᱜ ᱱᱚᱜᱼᱚᱭ ᱱᱚᱝᱠᱟ, ᱚᱱᱠᱟᱱ ᱡᱤᱭᱟᱹᱞᱤ ᱠᱚ ᱢᱮᱱᱟᱜ ᱠᱚᱣᱟ ᱡᱟᱸᱦᱟ ᱫᱚ ᱵᱟᱱᱟ ᱠᱚ ᱢᱮᱛᱟ ᱠᱚ, ᱥᱮ ᱜᱟᱹᱲᱤ ᱥᱮ ᱦᱟᱹᱲᱩ ᱠᱚ ᱢᱮᱛᱟ ᱠᱚ ᱠᱟᱱ ᱚᱱᱠᱟᱱ ᱡᱤᱭᱟᱹᱞᱤ ᱢᱮᱱᱟᱜ ᱠᱚᱣᱟ ᱜᱚᱢᱠᱮ,
ᱦᱳᱭ
ᱟᱫᱚ ᱜᱚᱢᱠᱮ ᱟᱫᱚ ᱢᱤᱫᱴᱟᱱ ᱱᱟᱦᱟᱜ ᱢᱤᱫᱴᱟᱱ, ᱟᱨ ᱜᱚᱢᱠᱮ ᱯᱟᱹᱛᱭᱟᱹᱵ ᱪᱚᱝ ᱱᱟᱦᱟᱜ ᱵᱟᱝ ᱪᱚᱝ,
ᱦᱳᱭ
ᱳᱸᱻ ᱵᱟᱱᱟ ᱮᱱᱮᱡ ᱮᱢ ᱧᱮᱞ ᱵᱟᱲᱟ ᱟᱠᱟᱫᱟ ᱜᱚᱢᱠᱮ,
ᱚᱱᱟ ᱮᱱᱮᱡ ᱫᱚ ᱤᱧ ᱫᱚ ᱯᱟᱹᱦᱤᱞᱤᱧ ᱟᱸᱡᱚᱢ ᱠᱟᱫᱟ ᱱᱚᱝᱠᱟ ᱟᱹᱛᱩ ᱟᱹᱛᱩ ᱠᱚ, ᱮᱱᱮᱡ ᱠᱚᱠᱚ ᱟᱹᱜᱩ ᱠᱮᱠᱚᱣᱟ ᱱᱮᱛᱟᱨ ᱫᱚ ᱛᱚ ᱵᱟᱠᱚ ᱧᱮᱞ ᱧᱟᱢᱚᱜ ᱠᱟᱱᱟ᱾ ᱤᱧ ᱫᱚ ᱵᱟᱹᱧ ᱧᱮᱞ ᱟᱠᱟᱫ ᱠᱚᱣᱟ ᱟᱨᱠᱤ ᱤᱧᱟᱹᱜ ᱡᱤᱭᱚᱱ ᱨᱮᱫᱚ,
ᱦᱮᱸ ᱜᱚᱢᱠᱮ
ᱟᱢᱠᱤᱢ ᱧᱮᱞ ᱟᱠᱟᱫ ᱠᱚᱣᱟ
ᱦᱳᱭ ᱦᱳᱭ ᱜᱚᱢᱠᱮ ᱟᱫᱚ ᱟᱞᱮ ᱥᱮᱫ ᱫᱚ ᱱᱟᱦᱟᱜ ᱱᱚᱜᱼᱚ ᱱᱚᱝᱠᱟ ᱵᱟᱱᱟ ᱠᱚ ᱵᱤᱨ ᱵᱟᱱ ᱱᱚ ᱱᱚᱝᱠᱟ ᱟᱹᱥᱩᱞ ᱵᱟᱱᱟ ᱠᱚᱫᱚ ᱱᱟᱦᱟᱜ ᱢᱮᱱᱟᱜ ᱜᱚᱫ ᱟᱠᱟᱫ ᱠᱚᱜᱮᱭᱟ ᱟᱫᱚ ᱱᱩᱠᱩ ᱟᱹᱥᱩᱞ ᱵᱟᱱᱟ ᱠᱚᱫᱚ ᱱᱟᱦᱟᱜ ᱠᱚ ᱮᱱᱮᱡ ᱠᱚᱣᱟ ᱜᱚᱝᱠᱮ ᱦᱳᱭ
ᱦᱳᱭ
ᱟᱨ ᱡᱟᱦᱟᱸᱭ ᱠᱚ ᱦᱟᱸᱜ ᱱᱩᱠᱩ ᱵᱤᱨ ᱵᱟᱱᱟ ᱢᱮᱱᱟᱜ ᱠᱚᱣᱟ ᱟᱫᱚ ᱮᱠᱞᱟ ᱦᱚᱲᱮ ᱧᱟᱢ ᱞᱮᱢᱠᱷᱟᱱ ᱜᱚᱝᱠᱮ ᱟᱫᱚ ᱟᱢᱜᱮ ᱱᱟᱹᱲᱤ ᱠᱚᱛᱮ ᱛᱚᱞ ᱠᱮᱫ ᱢᱮᱛᱮ ᱟᱫᱚ ᱟᱢᱜᱮ ᱮᱱᱮᱡ ᱦᱚᱪᱚ ᱢᱮᱭᱟᱭ ᱟᱞᱮᱥᱮᱫ ᱫᱚ ᱚᱱᱮ ᱚᱱᱠᱟ,
ᱦᱳᱭ ᱟᱯᱮ ᱥᱮᱫ ᱫᱚ ᱱᱚᱝᱠᱟ
ᱦᱳᱭ ᱟᱫᱚ ᱟᱯᱮ ᱥᱮᱫ ᱨᱮᱱᱤᱡ ᱡᱤᱭᱟᱹᱞᱤ ᱠᱚ ᱚᱱᱠᱟ ᱪᱮᱫᱞᱮᱠᱟ ᱵᱚᱛᱚᱨᱟ ᱱᱟᱜ
ᱡᱤᱵᱽ ᱡᱤᱭᱟᱹᱞᱤ ᱫᱚ ᱢᱮᱱᱟᱜ ᱠᱚ ᱨᱮᱦᱚᱸ ᱱᱩᱠᱩ ᱛᱩᱭᱩ ᱦᱟᱰᱜᱟᱨ ᱠᱚ ᱢᱮᱱᱟᱜ ᱠᱚᱣᱟ ᱚᱱᱟ ᱥᱟᱶᱛᱮ ᱦᱟᱹᱛᱤ ᱠᱚ ᱢᱮᱱᱟᱜ ᱠᱚᱣᱟ ᱦᱟᱹᱛᱤ ᱫᱚ ᱚᱱᱠᱟ ᱥᱮᱨᱢᱟ ᱨᱮ ᱢᱤᱫ ᱵᱟᱨ ᱫᱷᱟᱣ ᱜᱮᱠᱚ ᱧᱮᱞ ᱧᱟᱢᱚᱜᱼᱟ ᱚᱱᱠᱟ ᱡᱟᱦᱟᱸ ᱞᱮᱠᱟ ᱨᱟᱵᱟᱝ ᱫᱤᱱ ᱨᱮ ᱡᱟᱹᱥᱛᱤ ᱠᱟᱭ ᱛᱮᱠᱚ ᱧᱮᱞ ᱧᱟᱢᱚᱜ ᱟ ᱱᱩᱠᱩ ᱫᱚ ᱪᱮᱫ ᱠᱚ ᱪᱤᱠᱟᱹᱭᱟ ᱮᱸ ᱧᱤᱫᱟᱹ ᱥᱮᱫ ᱛᱮ ᱟᱭᱢᱟ ᱥᱚᱢᱚᱭ ᱥᱮᱛᱟᱜ ᱵᱮᱲᱟ ᱠᱚ ᱧᱮᱞ ᱧᱟᱢᱚᱜᱼᱟ ᱰᱟᱦᱟᱨ ᱠᱚᱠᱚ ᱯᱟᱨᱚᱢᱚᱜᱼᱟ ᱵᱤᱨ ᱛᱟᱞᱟᱛᱮ ᱡᱟᱦᱟᱸ ᱰᱟᱦᱟᱨ ᱠᱚ ᱢᱮᱱᱟᱜᱼᱟ ᱚᱱᱟ ᱥᱟᱶᱛᱮ ᱱᱩᱠᱩ ᱟᱛᱳ ᱚᱲᱟᱜ ᱥᱮᱫ ᱦᱚᱸᱠᱚ ᱦᱮᱡ ᱵᱟᱲᱟᱜᱼᱟ ᱦᱮᱸ ᱚᱱᱟ ᱟᱹᱛᱳ ᱠᱚ ᱟᱛᱳ ᱨᱮ ᱡᱟᱦᱟᱸ ᱚᱲᱟᱜ ᱠᱚᱨᱮ ᱦᱩᱲᱩ ᱪᱟᱣᱞᱮ ᱠᱚ ᱛᱟᱦᱮᱱᱟ ᱚᱱᱟ ᱠᱚᱠᱚ ᱯᱟᱸᱡᱟ ᱵᱟᱲᱟᱭᱟ ᱚᱱᱟ ᱯᱟᱸᱡᱟ ᱠᱷᱟᱹᱛᱤᱨ ᱟᱹᱰᱤ ᱟᱹᱰᱤ ᱟᱭᱢᱟ ᱫᱷᱟᱣ ᱧᱮᱞ ᱟᱠᱟᱱᱟ ᱚᱲᱟᱜ ᱠᱚᱠᱚ ᱨᱩᱯᱩᱫᱟ ᱚᱱᱟ ᱥᱟᱶᱛᱮ ᱢᱟᱱᱮ ᱢᱟᱹᱱᱢᱤ ᱢᱟᱹᱱᱢᱤᱭᱟᱜ ᱟᱹᱰᱤ ᱠᱚ ᱠᱷᱚᱛᱤᱭᱟ
ᱦᱳᱭ ᱜᱚᱝᱠᱮ ᱟᱹᱰᱤ ᱱᱟᱯᱟᱭ ᱟᱫᱚ ᱱᱟᱦᱟᱜ ᱠᱷᱟᱱ ᱟᱞᱟᱝ ᱫᱚ ᱱᱚᱜᱼᱚ ᱱᱚᱝᱠᱟ ᱵᱤᱨ ᱫᱤᱥᱚᱢ ᱥᱟᱶᱛᱮ ᱱᱟᱦᱟᱜ ᱞᱟᱝ ᱜᱚᱞᱯᱷᱚᱭᱮᱫᱟ ᱟᱫᱚ ᱜᱚᱢᱠᱮ ᱱᱚᱝᱠᱟ ᱜᱮ ᱱᱟᱦᱟᱜ ᱦᱩᱰᱤᱧ ᱦᱩᱰᱤᱧ ᱱᱟᱦᱟᱜ ᱤᱫᱤ ᱠᱟᱛᱮ ᱞᱟᱝ ᱜᱚᱞᱯᱚᱭᱟ ᱟᱨ ᱱᱤᱝᱠᱟᱜ ᱜᱮ ᱱᱟᱦᱟᱜ ᱢᱩᱪᱟᱹᱫ ᱫᱷᱟᱹᱵᱤᱡ ᱞᱟᱝ ᱜᱚᱞᱯᱚ ᱤᱫᱤᱭᱟ ᱡᱟᱦᱟᱸ ᱞᱮᱠᱟ ᱟᱯᱮ ᱥᱮᱱᱟᱜ
ᱱᱚᱣᱟ ᱨᱮᱱᱟᱜ ᱚᱠᱟᱞᱮᱠᱟ ᱥᱟᱶᱛᱮ ᱟᱞᱮ ᱥᱮᱱᱟᱜ ᱵᱩᱨᱩ ᱫᱤᱥᱚᱢ ᱨᱮᱱᱟᱜ ᱚᱠᱟ ᱚᱠᱟ ᱞᱮᱠᱟ ᱟᱫᱚ ᱜᱚᱢᱠᱮ ᱱᱩᱠᱩ ᱱᱩᱠᱩᱠᱚ ᱡᱚᱢ ᱛᱟᱯᱮᱭᱟ ᱥᱮ ᱵᱟᱝ
ᱦᱮᱸ ᱡᱟᱦᱟᱸ ᱡᱚᱢ ᱫᱚᱠᱚ ᱡᱚᱢᱟ ᱱᱩᱠᱩ ᱡᱟᱦᱟᱸ ᱦᱟᱹᱛᱤ ᱵᱟᱝ ᱢᱮᱛᱟᱫ ᱢᱮᱭᱟ ᱱᱩᱠᱩ ᱦᱟᱹᱛᱤ ᱠᱚ ᱢᱮᱱᱟᱜ ᱠᱚᱣᱟ ᱩᱱᱠᱩ ᱟᱭᱢᱟ ᱫᱷᱟᱣ ᱧᱮᱞ ᱟᱠᱟᱱᱟ ᱡᱟᱦᱟᱸ ᱡᱟᱦᱟᱸ ᱱᱮᱛᱟᱨ ᱡᱟᱦᱟᱸ ᱦᱩᱲᱩ ᱵᱚᱱ ᱪᱟᱥ ᱮᱫᱟ ᱚᱱᱟ ᱦᱩᱲᱩ ᱫᱚ ᱚᱱᱠᱟ ᱨᱟᱵᱟᱝ ᱮᱦᱚᱵ ᱮᱦᱚᱵ ᱴᱟᱭᱤᱢ ᱩᱱ ᱥᱚᱢᱚᱭ ᱦᱩᱲᱩ ᱫᱚ ᱵᱤᱞᱤᱜᱼᱟ᱾ ᱩᱱ ᱥᱚᱢᱚᱭ ᱧᱮᱞ ᱧᱟᱢ ᱟᱠᱟᱱᱟ ᱩᱱᱠᱩ ᱵᱟᱹᱫᱽ ᱵᱟᱹᱭᱦᱟᱹᱲ ᱠᱚᱨᱮ ᱦᱮᱡ ᱠᱟᱛᱮᱫ ᱱᱚᱣᱟ ᱠᱚ ᱦᱩᱲᱩ ᱠᱚᱠᱚ ᱡᱚᱢ ᱵᱟᱲᱟᱭᱟ᱾ ᱟᱨ ᱟᱹᱰᱤᱜᱮ ᱠᱷᱚᱛᱤ ᱦᱚᱸᱠᱚ ᱠᱷᱚᱛᱤᱭᱟ ᱚᱱᱟ ᱠᱚ ᱡᱟᱹᱥᱛᱤ ᱵᱟᱠᱚ ᱡᱚᱢ ᱨᱮᱦᱚᱸ ᱟᱹᱰᱤ ᱠᱚ ᱢᱟ ᱭᱟ ᱚᱱᱟ ᱠᱚ ᱟᱹᱰᱤ ᱠᱷᱚᱛᱤᱜᱼᱟ ᱟᱨᱠᱤ
ᱟᱪᱪᱷᱟ ᱜᱚ ᱟᱨ ᱜᱚᱝᱠᱮ ᱛᱟᱦᱚᱞᱮ ᱱᱚᱜᱼᱚ ᱱᱚᱣᱟ
ᱦ
ᱟᱯᱮᱭᱟᱜ ᱱᱩᱠᱩ ᱡᱟᱦᱟᱸᱭ ᱦᱟᱰᱜᱟᱨ ᱠᱚ ᱢᱮᱱᱟᱜ ᱠᱚ ᱥᱮ ᱟᱫᱚ ᱱᱩᱠᱩ ᱦᱟᱰᱜᱟᱨ ᱫᱚ ᱵᱟᱝᱢᱟ ᱟᱸᱡᱚᱢ ᱠᱟᱱᱟ ᱱᱟᱦᱟᱜ ᱢᱮᱨᱚᱢ ᱠᱚ ᱥᱟᱶᱛᱮ ᱱᱩᱠᱩ ᱚᱲᱟᱜ ᱨᱮᱱ ᱟᱹᱥᱩᱞ ᱥᱤᱢ ᱾ ᱥᱩᱠᱨᱤ ᱱᱚᱝᱠᱟᱱ ᱠᱚᱠᱚ ᱟᱹᱛᱠᱤᱨ ᱠᱚ ᱾
ᱦᱮᱸ ᱱᱚᱣᱟ ᱫᱚ ᱟᱹᱰᱤ ᱡᱚᱛᱷᱟᱛ ᱠᱟᱛᱷᱟ ᱠᱟᱱᱟ ᱾ ᱧᱮᱞ ᱧᱟᱢᱟ ᱠᱟᱱᱟ ᱱᱩᱠᱩ ᱡᱟᱦᱟᱸᱭ ᱢᱮᱨᱚᱢ ᱠᱚ ᱵᱷᱤᱰᱤ ᱠᱚ ᱡᱟᱸᱦᱟᱸᱭ ᱵᱤᱨ ᱥᱮᱡ ᱟᱹᱛᱤᱧ ᱠᱚ ᱤᱫᱤ ᱠᱚᱣᱟ ᱾ ᱩᱱᱠᱩ ᱱᱟᱦᱟᱜ ᱡᱚᱠᱷᱚᱱ ᱠᱚ ᱵᱤᱨ ᱥᱮᱫ ᱠᱚ ᱤᱫᱤᱭᱮᱫ ᱠᱚᱣᱟ ᱡᱚᱠᱷᱚᱱ ᱵᱤᱨ ᱥᱮᱫ ᱠᱚ ᱤᱫᱤᱭ ᱠᱚ ᱢᱤᱫᱴᱷᱮᱱ ᱛᱚ ᱟᱫᱚ ᱡᱟᱦᱟᱸᱭ ᱢᱟᱨᱦᱟ ᱡᱟᱸᱦᱟ ᱠᱚ ᱛᱟᱦᱮᱱ ᱠᱟᱱᱟ ᱱᱩᱠᱩ ᱫᱚ ᱥᱟᱨᱟᱫᱤᱱ ᱫᱚ ᱟᱫᱚ ᱵᱟᱠᱚ ᱞᱚᱠᱷᱚᱭᱮᱫ ᱠᱚᱣᱟ ᱱᱩᱠᱩ ᱵᱷᱤᱰᱤ ᱢᱮᱨᱚᱢ ᱫᱚ ᱾ ᱩᱱ ᱥᱚᱢᱚᱭ ᱧᱮᱞ ᱧᱟᱢᱚᱜᱼᱟ, ᱠᱚ ᱦᱟᱰᱜᱟᱨ ᱥᱮ ᱛᱩᱭᱩ ᱦᱮᱡ ᱠᱟᱛᱮᱜ ᱱᱠᱩ ᱠᱚ, ᱤᱛᱠᱤᱨ ᱠᱚᱣᱟ ᱾ ᱚᱱᱟ ᱦᱚᱸ ᱟᱹᱰᱤ ᱧᱮᱞ ᱧᱟᱢᱚ ᱠᱟᱱᱟ ᱾ ᱟᱢ ᱡᱚᱛᱷᱟᱛ ᱠᱟᱛᱷᱟ ᱜᱮᱢ ᱞᱟᱹᱭ ᱠᱟᱫᱟ ᱾ ᱡᱮ ᱱᱩᱠᱩ ᱤᱛᱠᱤᱨ ᱠᱚᱣᱟ ᱠᱚ ᱥᱮ ᱪᱮᱫ,
ᱦᱳᱭ ᱜᱚᱢᱠᱮ ᱟᱫᱚ, ᱱᱚᱝᱠᱟ ᱞᱮᱠᱟ ᱛᱮᱜᱮ ᱟᱹᱰᱤ ᱥᱟᱨᱦᱟᱣ ᱾ ᱟᱨ ᱜᱚᱢᱠᱮ ᱛᱟᱦᱟᱞᱮ ᱟᱞᱮ ᱥᱮᱫ ᱢᱟ ᱱᱟᱦᱟᱜ ᱱᱚᱝᱠᱟ ᱵᱩᱨᱩ ᱥᱩᱢᱩᱝ ᱜᱮ ᱢᱮᱱᱟᱜᱼᱟ ᱾ ᱱᱟᱦᱟᱜ ᱟᱫᱚ ᱱᱚᱣᱟ ᱵᱩᱨᱩ ᱨᱮᱫᱚ, ᱱᱚᱝᱠᱟᱱ ᱥᱟᱨᱡᱚᱢ ᱫᱟᱨᱮ ᱠᱚᱫᱚ ᱱᱟᱦᱟᱜ ᱵᱟᱹᱱᱩᱜᱼᱟ ᱾ ᱮᱢᱟᱱ ᱛᱮᱭᱟᱜ ᱫᱟᱨᱮ ᱠᱚ ᱢᱮᱱᱟᱜᱼᱟ ᱱᱟᱱᱟ
ᱦᱳᱭ
ᱟᱭᱢᱟ ᱨᱚᱠᱚᱢ ᱫᱟᱜ, ᱤᱭᱟᱹ ᱢᱟᱛᱠᱚᱢ ᱫᱟᱨᱮ ᱢᱮᱱᱟᱜᱼᱟ ᱛᱮᱨᱮᱞ ᱫᱟᱨᱮ ᱢᱮᱱᱟᱜᱼᱟ ᱟᱨ
ᱱᱚᱝ ᱟᱫᱚ ᱜᱚᱢᱠᱮ ᱦᱟᱜ ᱱᱚᱣᱟ ᱥᱟᱨᱡᱚᱢ ᱫᱟᱨᱮ ᱫᱚ ᱟᱞᱮ ᱥᱮᱫ ᱵᱟᱹᱱᱩᱜᱼᱟ ᱾ ᱟᱫᱚ ᱥᱟᱨᱡᱚᱢ ᱫᱟᱨᱮ ᱟᱯᱮ ᱥᱮᱫ ᱫᱚ ᱢᱮᱱᱟᱜᱼᱟ ᱵᱟᱝ?
ᱦᱮᱸ ᱟᱞᱮ ᱥᱮᱫ ᱫᱚ, ᱵᱤᱨ ᱫᱚ ᱥᱟᱨᱡᱚᱢ ᱫᱟᱨᱮ ᱨᱮᱱᱟᱜ ᱵᱤᱨ ᱜᱮ ᱠᱟᱱᱟ ᱾ ᱟᱹᱰᱤ ᱟᱭᱢᱟ ᱥᱟᱨᱡᱚᱢ ᱫᱟᱨᱮ ᱥᱟᱶ ᱟᱹᱰᱤ ᱟᱭᱢᱟ ᱨᱚᱠᱚᱢ ᱫᱟᱨᱮ ᱠᱚᱦᱚᱸ ᱧᱮᱞ ᱧᱟᱢᱚᱜᱼᱟ ᱾ ᱡᱟᱦᱟᱸ ᱟᱛᱳ ᱴᱚᱞᱟ ᱠᱚᱨᱮ ᱧᱮᱞ ᱧᱟᱢᱚᱜᱼᱟ ᱾ ᱛᱮᱨᱮᱞ ᱫᱟᱨᱮ ᱟᱢ ᱡᱟᱦᱟᱸ ᱞᱮᱠᱟᱢ ᱞᱟᱹᱭ ᱠᱮᱫᱟ ᱱᱚᱣᱟ ᱠᱚᱦᱚᱸ ᱡᱟᱹᱥᱛᱤ ᱠᱟᱭᱛᱮ ᱢᱮᱱᱟᱜᱼᱟ, ᱚᱱᱟ ᱥᱟᱶᱛᱮ ᱵᱟᱲᱮ ᱫᱟᱨᱮ, ᱥᱟᱵ ᱫᱟᱲᱮ ᱫᱚ ᱢᱮᱱᱟᱜ ᱜᱮᱭᱟ ᱾ ᱛᱷᱟᱨᱮ ᱜᱚᱝᱠᱮ ᱟᱯᱮ ᱵᱤᱨᱫᱤᱥᱚᱢ ᱫᱚ ᱥᱩᱫᱩ, ᱩᱱᱠᱩ ᱵᱟᱱᱟᱨ ᱛᱟᱹᱨᱩᱵ ᱜᱮ ᱢᱮᱱᱟᱜ ᱠᱚᱣᱟ, ᱥᱮ ᱟᱨᱦᱚᱸ ᱱᱩᱠᱩ ᱪᱮᱬᱮ ᱪᱩᱯᱲᱤ ᱠᱚᱫᱚ ᱪᱮᱫᱞ ᱞᱮᱠᱟᱱ ᱪᱮᱬᱮ ᱪᱩᱯᱲᱤ ᱠᱚ? ᱧᱮᱞ
ᱦᱳᱭ ᱜᱚᱢᱠᱮ ᱟᱫᱚ ᱱᱚᱣᱟ ᱠᱩᱠᱞᱤ ᱨᱮᱱᱟᱜ ᱛᱮᱞᱟ ᱮᱢ, ᱱᱟᱦᱟᱜ ᱦᱩᱰᱤᱧ ᱢᱟᱪᱷᱟ ᱛᱮᱧ ᱨᱤᱠᱟᱹᱭᱫᱟ ᱾ ᱡᱟᱸᱦᱟ ᱞᱮᱠᱟ ᱵᱩᱨᱩ ᱫᱤᱥᱚᱢ ᱨᱮᱫᱚ, ᱱᱟᱦᱟᱜ ᱪᱮᱬᱮ ᱪᱤᱯᱨᱩᱫ ᱠᱚᱫᱚ ᱟᱹᱰᱤ ᱟᱭᱢᱟ ᱞᱮᱠᱟᱱ ᱠᱚᱜᱮ ᱢᱮᱱᱟᱜ ᱠᱚᱣᱟ ᱾ ᱧᱩᱛᱩᱢᱟᱱ ᱫᱚ ᱱᱟᱦᱟᱜ ᱠᱚ ᱦᱩᱭᱩᱜ ᱠᱟᱱᱟ, ᱜᱚᱢᱠᱮ ᱜᱚᱢᱠᱮ
ᱦᱳᱭ ᱧᱮᱞ ᱧᱮᱞ ᱦᱩᱭ ᱠᱟᱱᱟ ᱾
ᱦᱳᱭ ᱜᱚᱝᱠᱮ ᱮᱠᱟᱞ ᱱᱩᱠᱩ ᱫᱚ ᱱᱟᱦᱟᱜ ᱮᱠᱟᱞ ᱱᱩᱠᱩ ᱫᱚ ᱱᱟᱦᱟᱜ ᱟᱹᱰᱤ ᱛᱮᱫ ᱜᱮ ᱢᱮᱱᱟᱜ ᱠᱚᱣᱟ ᱾ ᱟᱞᱮ ᱥᱮᱫ ᱫᱚ ᱮᱠᱟᱞ ᱵᱩᱨᱩ ᱪᱚᱴ
ᱦᱳᱭ
ᱱᱩᱠᱩ ᱜᱮ ᱱᱟᱦᱟᱜ, ᱟᱨ ᱱᱚᱝᱠᱟ ᱦᱩᱰᱤᱧ ᱢᱟᱪᱷᱟ ᱪᱮᱬᱮ ᱪᱤᱯᱨᱩᱫ ᱠᱚᱢᱟ ᱢᱮᱱᱟᱜ ᱠᱚᱜᱮᱭᱟ ᱾ ᱟᱫᱚ ᱜᱚᱢᱠᱮ ᱱᱚᱜᱼᱚ ᱱᱚᱣᱟ, ᱟᱯᱮᱥᱮᱫ ᱡᱟᱦᱟᱸᱢ ᱞᱟᱹᱭ ᱠᱮᱫᱟ ᱥᱟᱨᱡᱚᱢ ᱵᱤᱨ ᱱᱚᱣᱟ ᱤᱫᱤ
ᱦᱳᱭ
ᱠᱟᱛᱮᱫ ᱦᱮᱡ ᱱᱟ ᱜᱚᱝᱠᱮ ᱛᱟᱦᱟᱞᱮ ᱟᱯᱮᱥᱮᱜ ᱫᱚ ᱱᱚᱣᱟ ᱥᱟᱨᱡᱚᱢ ᱥᱟᱠᱟᱢ ᱛᱮᱠᱚ ᱯᱟᱛᱲᱟ ᱯᱤᱴᱷᱟᱹᱭ ᱜᱤᱭᱟ ᱥᱮ ᱵᱟᱝ ᱜᱚᱝᱠᱮ?
ᱮᱸ ᱥᱟᱨᱚᱢ ᱥᱟᱠᱟᱢ ᱢᱮᱱᱟᱜᱼᱟ ᱡᱚᱠᱷᱚᱱ ᱡᱟᱦᱟᱱᱟᱜ ᱮ ᱯᱚᱨᱚᱵᱽ ᱟᱵᱚᱣᱟᱜ ᱥᱟᱱᱛᱟᱲᱟᱜ ᱡᱟᱦᱟᱸ ᱯᱟᱞ ᱯᱚᱨᱚᱵᱽ ᱠᱚ ᱢᱮᱱᱟᱜ ᱛᱟᱵᱚᱱᱟ ᱩᱱ ᱥᱳᱢᱳᱭ ᱡᱟᱦᱟᱱᱟᱜ ᱟᱹᱰᱤ ᱨᱚᱠᱚᱢ ᱯᱟᱛᱲᱟᱜ ᱯᱤᱴᱷᱟᱹ ᱠᱚ ᱥᱮ ᱡᱤᱞ ᱯᱤᱴᱷᱟᱹ ᱠᱚ ᱦᱩᱭᱩᱜᱼᱟ ᱾ ᱚᱱᱟ ᱠᱚᱠᱚ ᱯᱟᱛᱲᱟ ᱯᱤᱴᱷᱟᱹᱭ ᱜᱮᱭᱟ ᱚᱱᱟ ᱥᱟᱶᱛᱮ ᱱᱚᱣᱟ ᱥᱟᱨᱡᱚᱢ ᱥᱟᱠᱟᱢ ᱨᱮᱱᱟᱜ ᱟᱹᱰᱤ ᱨᱚᱠᱚᱢ ᱵᱮᱣᱦᱟᱨ ᱠᱚ ᱢᱮᱱᱟᱜᱼᱟ, ᱡᱟᱦᱟᱸ ᱞᱮᱠᱟ ᱱᱚᱣᱟ ᱥᱟᱠᱟᱢ ᱠᱚ ᱜᱟᱞᱟᱝ ᱠᱟᱛᱮᱜ ᱵᱟᱡᱟᱨ ᱥᱮᱜ ᱤᱫᱤ ᱠᱟᱛᱮᱜ ᱠᱚ ᱟᱹᱠᱷᱨᱤᱧᱟ ᱚᱱᱟ ᱥᱟᱶᱛᱮ ᱚᱱᱟ ᱥᱟᱠᱟᱢ ᱠᱚᱨᱮᱱᱟᱜ ᱟᱹᱰᱤ ᱟᱭᱢᱟ ᱵᱮᱣᱦᱟᱨ ᱠᱚ ᱠᱚ ᱢᱮᱱᱟᱜ ᱟᱠᱟᱫᱟ ᱾ ᱡᱟᱸᱦᱟ ᱠᱚᱫᱚ ᱡᱟᱹᱥᱛᱤ ᱫᱚ, ᱟᱫᱚ ᱵᱟᱹᱧ ᱞᱟᱹᱭᱫᱟ ᱾ ᱛᱟᱦᱚᱞᱮ ᱜᱚᱝᱠᱮ ᱟᱯᱮ ᱥᱮᱫ ᱵᱩᱨᱩ ᱫᱤᱥᱚᱢ ᱠᱟᱱᱟ ᱛᱟᱦᱚᱞᱮ ᱵᱩᱨᱩ ᱫᱤᱥᱚᱢ ᱨᱮᱫᱚ ᱪᱮᱠᱟ ᱟᱱᱟᱴ ᱮᱴᱠᱮᱴᱚᱬᱮ ᱠᱚᱫᱚ ᱟᱯᱮᱭᱟᱜ ᱢᱮᱱᱟᱜ ᱛᱟᱯᱮᱭᱟ?
ᱮᱠᱟᱞ ᱟᱹᱰᱤ ᱥᱟᱨᱦᱟᱣ ᱟᱫᱚ ᱜᱚᱝᱠᱮ ᱱᱟᱦᱟᱜ ᱟᱞᱮᱭᱟᱜ ᱱᱚᱜᱼᱚ ᱱᱚᱣᱟ ᱟᱱᱟᱴ ᱮᱴᱠᱮᱴᱚᱬᱮ ᱫᱚ ᱡᱟ ᱡᱟᱦᱟᱸ ᱞᱮᱠᱟ ᱟᱞᱮ ᱛᱚ ᱟᱫᱚ ᱩᱱᱟᱹᱜ ᱱᱟᱦᱟᱜ ᱪᱟᱥᱵᱟᱥ ᱠᱚᱫᱚ ᱱᱟᱦᱟᱜ ᱵᱟᱝ ᱦᱩᱭᱩᱜ ᱜᱮᱭᱟ ᱟ ᱟᱞᱮᱥᱮᱫ ᱫᱚ ᱞᱟᱹᱭ ᱞᱮᱠᱷᱟᱱ ᱟᱹᱰᱤᱢ ᱧᱮᱞᱚᱜ ᱠᱟᱱᱟ ᱟᱨ ᱱᱚᱜᱼᱚ ᱱᱚᱝᱠᱟᱱ ᱴᱮᱠ ᱴᱟᱨ ᱜᱟᱹᱰᱤ ᱠᱚᱛᱮ ᱱᱟᱦᱟᱜ ᱥᱤᱭᱚᱜ ᱦᱚᱸ ᱵᱟᱝ ᱠᱚ ᱨᱮᱵᱮᱱ ᱜᱮᱭᱟ ᱜᱚᱝᱠᱮ ᱫᱷᱤᱨᱤ ᱠᱚ ᱢᱮ
ᱦᱳᱭ ᱦᱳᱭ ᱾
ᱟᱫᱚ ᱜᱚᱝᱠᱮ ᱟᱯᱮ ᱥᱮᱫ ᱫᱚ ᱛᱟᱦᱟᱞᱮ ᱰᱟᱝᱨᱟ ᱱᱟᱦᱮᱞ ᱛᱮ ᱯᱮ ᱥᱤᱭᱳᱜ ᱱᱚᱝᱠᱟᱱ ᱜᱟᱹᱰᱤ ᱠᱚᱛᱮ ᱯᱮ ᱥᱤᱭᱳᱜ ᱜᱮᱭᱟ?
ᱟᱞᱮ ᱱᱚᱛᱮ ᱦᱚᱸ ᱡᱟᱦᱟᱸ ᱞᱮᱠᱟᱧ ᱞᱟᱹᱭᱟ ᱟᱠᱟ ᱵᱤᱨ ᱫᱤᱥᱚᱢ ᱢᱮᱱᱟᱜ ᱨᱮᱦᱚᱸ ᱱᱚᱝᱠᱟ ᱜᱮ ᱱᱟᱹᱭ ᱱᱟᱞᱟ ᱠᱚᱦᱚᱸ ᱢᱮᱱᱟᱜ ᱟᱠᱟᱫᱟ ᱚᱱᱟ ᱥᱟᱶᱛᱮ ᱱᱟᱹᱭ ᱱᱟᱹᱭ ᱱᱟᱞᱟ ᱥᱮ ᱜᱟᱰᱟ ᱫᱷᱟᱨᱮ ᱫᱷᱟᱨᱮ ᱛᱮ ᱾ ᱟᱭᱢᱟ ᱜᱮ ᱵᱳᱫᱽ ᱵᱟᱹᱭᱦᱟᱹᱲ ᱠᱚ ᱢᱮᱱᱟᱜ ᱟᱠᱟᱫᱟ ᱚᱱᱟ ᱠᱚᱨᱮ ᱜᱮᱠᱚ ᱪᱟᱥ ᱵᱟᱨᱟᱭᱟ ᱧᱮᱞ ᱧᱟᱢ ᱟᱠᱟᱱᱟ ᱾ ᱟᱨ ᱡᱟᱦᱟᱸ ᱞᱮᱠᱟᱢ ᱞᱟᱹᱭ ᱠᱮᱫᱟ ᱮ ᱰᱟᱹᱝᱨᱤ, ᱠᱟᱰᱟ ᱱᱟᱦᱮᱞ ᱰᱟᱹᱝᱨᱤ, ᱠᱟᱰᱟ ᱱᱟᱦᱮᱞ ᱛᱮᱫᱚ ᱱᱮᱛᱟᱨ ᱦᱚᱸ ᱠᱚ ᱥᱤᱭᱳᱜ ᱜᱤᱭᱟ ᱢᱮᱱᱠᱷᱟᱱ ᱮ ᱯᱟᱹᱦᱤᱞ ᱫᱚ ᱡᱟᱹᱥᱛᱤ ᱠᱮ ᱡᱟᱹᱥ ᱛᱤ ᱜᱮᱠᱚ ᱥᱤᱭᱚᱜ ᱠᱟᱱ ᱛᱟᱦᱮᱸᱜ ᱱᱮᱛᱟᱨ ᱫᱚ ᱡᱟᱦᱟᱸ ᱞᱮᱠᱟ ᱯᱚᱡᱩᱠᱛᱤ ᱠᱚ ᱦᱮᱡ ᱟᱠᱟᱱᱟ ᱟᱵᱚᱣᱟᱜ ᱱᱚᱣᱟ ᱫᱤᱥᱚᱢ ᱛᱟᱞᱟᱨᱮ ᱡᱟᱦᱟᱸ ᱞᱮᱠᱟ ᱴᱮᱠᱴᱚᱨ, ᱯᱟᱣᱟᱨ ᱴᱮᱞᱟᱨ ᱠᱚ ᱚᱱᱟ ᱛᱮᱜᱮ ᱠᱚ ᱞᱚᱥᱚᱜ ᱵᱟᱲᱟᱭ ᱫᱟ ᱾ ᱟ ᱱᱮᱛᱟᱨ ᱢᱟ ᱡᱟᱦᱟᱸ ᱞᱮᱠᱟ ᱟᱥᱟᱲ ᱵᱚᱸᱜᱟ ᱠᱟᱱᱟ, ᱱᱮᱛᱟᱨ ᱫᱚ ᱦᱳᱲᱳ ᱠᱚᱠᱚ ᱨᱚᱦᱚᱭᱟ ᱾ ᱱᱚᱣᱟ ᱴᱮᱠᱴᱟᱨ ᱯᱟᱣᱟᱨ ᱴᱮᱞᱟᱨ ᱛᱮ ᱞᱚᱥᱚᱜ ᱠᱟᱛᱮᱜ ᱜᱮ ᱱᱚᱣᱟ ᱦᱳᱲᱳ ᱠᱚ ᱫᱚᱠᱚ ᱨᱚᱦᱚᱭ ᱫᱟ ᱱᱚᱣᱟ ᱠᱚ ᱧᱮᱞ ᱧᱟᱢᱚᱜ ᱠᱟᱱᱟ ᱟᱨᱠᱤ ᱾
ᱟᱪᱪᱷᱟ ᱜᱚᱝᱠᱮ ᱟᱪᱪᱷᱟ ᱜᱚᱢᱠᱮ ᱟᱹᱰᱤ ᱥᱟᱨᱦᱟᱣ ᱥᱟᱶᱛᱮ ᱱᱚᱜᱼᱚ ᱱᱚᱝᱠᱟᱱᱟᱜ ᱟᱯᱮ ᱥᱮᱱᱟᱜ ᱱᱚᱣᱟ ᱫᱟᱢᱟᱱ ᱫᱟᱢᱟᱱ ᱠᱟᱛᱷᱟ ᱠᱚ ᱞᱟᱹᱭ ᱵᱟᱠᱷᱨᱟ ᱛᱮ ᱾
ᱦᱳᱭ
ᱟᱜ ᱛᱟᱦᱟᱞᱮ ᱡᱟᱦᱟᱸ ᱞᱮᱠᱟ ᱟᱢᱮᱢ ᱞᱟᱹᱭ ᱠᱮᱫᱟ ᱟᱯᱮᱭᱟᱜ ᱱᱚᱣᱟ ᱵᱤᱨ ᱫᱤᱥᱟᱹᱢ ᱤᱫᱤ ᱠᱟᱛᱮᱜ ᱤᱧ ᱞᱟᱹᱭ ᱠᱮᱫᱟ ᱱᱟᱦᱟᱜ ᱟᱞᱮᱭᱟᱜ ᱱᱚᱣᱟ ᱵᱩᱨᱩ ᱫᱤᱥᱟᱹᱢ ᱤᱫᱤ ᱠᱟᱛᱮᱜ ᱟᱹᱰᱤ ᱵᱷᱟᱜᱮ ᱵᱩᱡᱷᱟᱹᱣ ᱱᱟ ᱾ ᱟᱨ ᱚᱠᱛᱚ ᱠᱚᱦᱚ ᱟᱫ ᱦᱳᱭ ᱦᱮᱜ ᱫᱚ ᱱᱮᱝᱠᱟᱜ ᱜᱮ ᱟᱨᱦᱚᱸ ᱡᱟᱦᱟᱸ ᱛᱤᱥ ᱞᱟᱝ ᱧᱟᱯᱟᱢ ᱠᱷᱟᱱ ᱟᱨᱦᱚᱸ ᱱᱚᱝᱠᱟ ᱜᱮ ᱱᱟᱦᱟᱜ ᱨᱚᱯ ᱯᱚᱲ ᱦᱳᱭᱳᱜᱼᱟ ᱦᱳᱭ ᱥᱮ ᱜᱚᱝ
ᱦᱳᱭ ᱦᱳᱭ ᱟᱨᱦᱚᱸ ᱤᱧ ᱦᱚ ᱤᱧ ᱱᱚᱣᱟ ᱜᱤᱧ ᱞᱟᱹᱭᱟ ᱟᱨᱦᱚᱸ ᱡᱟᱦᱟᱸ ᱛᱤᱥ ᱜᱮᱞᱟᱝ ᱨᱚᱯᱚᱲ ᱠᱷᱟᱱ ᱥᱮ ᱧᱟᱯᱟᱢ ᱠᱷᱟᱱ ᱞᱟᱝ ᱟᱹᱰᱤ ᱵᱷᱟᱜᱮ ᱵᱩᱡᱽ ᱱᱟ ᱟᱢ ᱥᱟᱶ ᱨᱚᱲ ᱠᱟᱛᱮᱜ ᱟᱹᱰᱤ ᱢᱚᱸᱡᱽ ᱜᱮ ᱨᱟᱹᱥᱠᱟᱹᱜᱮᱧ ᱵᱩᱡᱷᱟᱹᱣ ᱠᱮᱫᱟ ᱾ ᱟᱹᱰᱤ ᱟᱹᱰᱤ ᱟᱭᱢᱟ ᱡᱮᱢᱚᱱ ᱟᱹᱰᱤ ᱱᱟᱯᱟᱭ ᱛᱮᱢ ᱛᱟᱦᱮᱱ ᱢᱟ ᱡᱤᱭᱚᱱ ᱨᱮ ᱟᱹᱰᱤ ᱥᱩᱠᱷᱮᱢ